ᱦᱮᱞᱳ
ᱦᱮᱞᱳ
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱟᱸ ᱨᱚᱲ ᱫᱚ ᱯᱩᱥᱴᱟᱹ ᱥᱟᱹᱦᱤᱡ ᱜᱮ ᱛᱚ ᱟᱸᱡᱚᱢᱚᱜ ᱠᱟᱱᱟ ᱵᱟᱝ?
ᱟᱯᱮ ᱥᱮᱫ-ᱮ ᱫᱟᱜ ᱫᱟ? ᱢᱮᱱᱫᱟᱹᱧ ᱟᱯᱮᱥᱮᱫ ᱫᱟᱜ ᱫᱟ?
ᱦᱮᱸ ᱦᱮᱸ ᱟᱞᱮ ᱥᱮᱫ ᱫᱟᱜ ᱫᱟᱭ, ᱚᱱᱛᱮ?
ᱳ, ᱱᱚᱛᱮ ᱫᱟᱜ ᱠᱮᱫᱟᱭ ᱪᱟᱨᱴᱟ ᱥᱮᱫ᱾
ᱚ,
ᱟᱨ ᱱᱤᱛᱚᱜ ᱫᱚ ᱯᱷᱟᱸᱠ ᱠᱮᱫᱟᱭ ᱵᱟᱭ ᱫᱟᱜ ᱫᱟ, ᱟᱨ ᱨᱤᱢᱤᱞ ᱫᱚ ᱦᱮᱱᱟᱜ ᱜᱮᱭᱟ᱾
ᱚ, ᱟᱨ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ ᱦᱩᱭ ᱠᱟᱱᱟ? ᱤᱭᱟᱹ ᱛᱤᱱᱟᱹᱜ ᱥᱟᱺᱜᱤᱧ ᱛᱤᱱᱟᱹᱜ ᱥᱟᱺᱜᱤᱧ ᱫᱟᱲᱟᱱᱤᱧ ᱠᱟᱱᱟ᱾ ᱚ, ᱵᱟᱝ᱾ ᱟᱞᱮ ᱱᱚᱱᱛᱮ ᱢᱟ ᱯᱩᱨᱟᱹᱣ ᱦᱩᱯ-ᱮ ᱞᱮ᱾
ᱚ, ᱟᱯᱮ ᱫᱚ ᱞᱟᱦᱟ ᱛᱮᱯᱮ ᱨᱚᱦᱚᱭ ᱟᱠᱟᱫᱟ, ᱞᱟᱦᱟ ᱠᱷᱚᱡ ᱜᱮ?
ᱦᱮᱸ ᱟᱨᱚ ᱫᱩᱥᱨᱟ ᱞᱟ ᱦᱳᱭᱳᱜ᱾
ᱚ, ᱠᱮᱱᱮᱞ ᱠᱚ ᱢᱮᱱᱟᱜ ᱛᱟᱯᱮᱭᱟ?
ᱠᱮᱱᱮᱞ ᱠᱚᱫᱚ ᱵᱟᱹᱱᱩᱜᱼᱟ, ᱟᱞᱮ ᱥᱮᱫ ᱫᱚ ᱥᱮᱞᱚ ᱠᱚ ᱢᱮᱱᱟᱜᱼᱟ᱾
ᱚ, ᱟᱞᱮᱥᱮᱫ ᱱᱚᱛᱮ ᱫᱚ ᱥᱮᱞᱚ ᱠᱚᱫᱚ ᱵᱟᱹᱱᱩᱜᱼᱟ᱾ ᱠᱮᱱᱮᱞ ᱢᱤᱫᱴᱮ ᱢᱮᱱᱟᱜᱼᱟ, ᱢᱟᱱᱮ ᱰᱮᱢ ᱢᱮᱱᱟᱜᱼᱟ ᱛᱟᱨᱯᱚᱨᱮ, ᱚᱱᱟ ᱠᱮᱱᱮᱞ ᱠᱷᱚᱸᱡ ᱜᱮ ᱫᱟᱜ ᱠᱚ ᱟᱲᱟᱜᱟ ᱟᱫᱚ ᱚᱸᱰᱮ ᱠᱷᱚᱡ ᱦᱩᱲᱩ ᱨᱚᱦᱚᱭ ᱫᱚ ᱦᱩᱭᱩᱜ ᱜᱮᱭᱟ᱾
ᱟᱻᱢ
ᱛᱚ ᱟᱯᱮ ᱫᱚ ᱚᱱᱛᱮ ᱫᱚ ᱵᱟᱨ ᱫᱷᱟᱣ ᱯᱮ ᱪᱟᱥ ᱟᱥᱮ ᱢᱤᱫ ᱫᱷᱟᱣ ᱜᱮ?
ᱦᱮᱸ ᱟᱞᱮ ᱫᱚ ᱵᱟᱨ ᱫᱷᱟᱣ ᱜᱮᱞᱮ ᱪᱟᱥᱟ, ᱚᱱᱛᱮ ᱫᱚ᱾ ᱟᱨ ᱚᱱᱛᱮ ᱫᱚ ᱢᱤᱫ ᱫᱷᱟᱣ ᱜᱮ ᱪᱮᱫ ᱞᱮᱠᱟ?
ᱦᱮᱸ ᱱᱚᱛᱮ ᱫᱚ ᱢᱤᱫ ᱫᱷᱟᱣ ᱜᱮᱞᱮ ᱪᱟᱥᱟ᱾
ᱚ, ᱛᱟᱦᱚᱞᱮ ᱚᱱᱛᱮ ᱫᱚ ᱩᱫᱽ ᱠᱚᱫᱚ ᱚᱢᱚᱱᱚᱜ ᱠᱟᱱᱟ ᱥᱮ ᱵᱟᱝ?
ᱩᱫᱽ ᱠᱚ ᱟᱞᱮᱥᱮᱫ ᱫᱚ ᱢᱟᱱᱮ ᱥᱩᱨ ᱨᱮ ᱵᱤᱨ ᱵᱟᱹᱱᱩᱜᱼᱟ, ᱠᱟᱹᱴᱤᱡ ᱪᱟᱞᱟ ᱦᱩᱭᱩᱜᱼᱟ,
ᱟᱫᱚ ᱚᱱᱟ ᱠᱚᱨᱮᱫ ᱛᱷᱚᱲᱟ ᱞᱟᱹᱭ ᱞᱮᱠᱷᱟᱡ ᱪᱮᱫ ᱪᱮᱫ ᱩᱫᱽ ᱠᱚ ᱧᱟᱢᱚᱜᱼᱟ? ᱚᱱᱟ ᱠᱚ ᱞᱟᱹᱭᱛᱮ ᱛᱷᱚᱲᱟ ᱞᱟᱹᱭ ᱞᱮᱠᱷᱟᱡ ᱫᱚ ᱱᱟᱯᱟᱭ ᱦᱩᱭ ᱠᱚᱜᱼᱟ᱾
ᱳᱫᱽ ᱧᱟᱢᱚᱜ ᱜᱮᱭᱟ ᱢᱟᱱᱮ ᱠᱟᱹ ᱴᱤᱡ ᱪᱟᱞᱟᱜ ᱦᱩᱭᱩᱜᱼᱟ ᱵᱟᱥ ᱛᱮ ᱵᱟᱥ ᱵᱷᱟᱲᱟ ᱫᱚ ᱫᱚᱥ ᱴᱟᱠᱟ ᱠᱚ ᱦᱟᱛᱟᱣᱟ ᱵᱮᱥᱤ ᱥᱟᱸᱜᱤᱧ ᱫᱚ ᱵᱟᱝ ᱠᱟᱱᱟ᱾
ᱚ,
ᱯᱩᱴᱠᱟᱹ ᱠᱚ ᱟᱨᱚ ᱵᱤᱨ ᱩᱫᱽ ᱱᱟ ᱵᱚᱦᱩ ᱠᱤᱪᱷᱩ
ᱦᱮᱸ ᱛᱟᱣ ᱡᱩᱫᱤ ᱢᱤᱫ ᱵᱟᱨᱭᱟ ᱧᱩᱛᱩᱢ ᱠᱚᱵᱮᱱ ᱵᱟᱰᱟᱭ ᱠᱷᱟᱡ ᱫᱚ ᱵᱤᱱ ᱞᱟᱹᱭ ᱞᱮᱠᱟᱱᱡ ᱫᱚ ᱟᱹᱰᱤ ᱱᱟᱯᱟᱭ
ᱵᱤᱨ ᱨᱮᱱᱟᱜ ᱩᱫᱽ ᱫᱚ ᱩᱱᱟᱹᱜ ᱵᱟᱹᱞᱤᱧ ᱵᱟᱰᱟᱭ ᱜᱮᱭᱟ ᱪᱮᱫ ᱠᱚᱪᱚ ᱠᱚ ᱢᱮᱛᱟᱜ᱾
ᱚ,
ᱛᱟᱦᱚᱞᱮ ᱟᱯᱮᱥᱮᱫ ᱫᱚ ᱵᱟᱦᱟ ᱥᱚᱨᱦᱟᱭ ᱠᱚ ᱦᱩᱭᱩᱜ ᱜᱮᱭᱟ?
ᱦᱮᱸ ᱪᱮᱫᱟᱜ ᱵᱟᱝ ᱥᱟᱱᱛᱟᱲ ᱠᱟᱱᱟ ᱥᱟᱱᱛᱟᱲᱟᱜ ᱡᱩᱫᱤ ᱵᱟᱝ ᱦᱩᱭᱩᱜᱼᱟ ᱛᱟᱦᱞᱮ,
ᱚ, ᱪᱮᱫ ᱠᱟᱯᱮ ᱢᱟᱱᱟᱣ ᱜᱮᱭᱟ?
ᱟᱞᱮᱥᱮᱫ ᱫᱚ ᱵᱟᱹᱞᱤ ᱜᱮᱞᱮ ᱢᱟᱱᱟᱣ ᱛᱟᱦᱮᱱᱟ᱾ ᱥᱚᱨᱦᱟᱭ ᱵᱚᱸᱜᱟ ᱜᱮ ᱦᱩᱭᱩᱜᱼᱟ ᱟᱞᱮ ᱥᱮᱫ ᱜᱮ, ᱥᱚᱨᱦᱟᱭ ᱫᱚ᱾
ᱱᱤᱝᱠᱟᱹ ᱢᱚᱬᱮ ᱢᱚᱬᱮ ᱧᱤᱫᱟᱹ ᱠᱚ ᱞᱟᱹᱭᱟᱛᱚ ᱛᱚ ᱯᱩᱱ ᱥᱤᱧ ᱯᱩᱱ ᱧᱤᱫᱟᱹ ᱯᱩᱱ ᱧᱤᱫᱟᱹ ᱜᱮᱞᱮ ᱢᱟᱱᱟᱣ ᱛᱟᱦᱮᱱᱟ᱾ ᱢᱚᱬᱮ ᱥᱤᱧ ᱤᱭᱟᱹ ᱢᱚᱬᱮ ᱫᱤᱱ ᱫᱚ ᱤᱧᱟᱹᱜ ᱧᱮᱞ ᱨᱮᱫᱚ ᱚᱱᱠᱟ ᱫᱚ ᱵᱟᱝ ᱦᱩᱭᱩᱜᱭ ᱠᱟᱱᱟ᱾ ᱟᱯᱮᱥᱮᱫ ᱫᱚ ᱪᱮᱞᱠᱟ ᱢᱚᱬᱮ ᱫᱤᱱ ᱜᱮ ᱦᱩᱭᱩᱜᱭ ᱠᱟᱱᱟ ᱥᱮ ᱯᱩᱱ ᱫᱤᱱ ᱦᱩᱭᱩᱜ ᱠᱟᱱᱟ?
ᱟᱞᱮᱥᱮᱫ ᱫᱚ ᱩᱱ ᱫᱤᱱ ᱫᱚ ᱵᱟᱝ ᱦᱩᱭᱩᱜ-ᱟ ᱯᱳᱱ ᱫᱤᱱ ᱜᱮ ᱦᱩᱭᱩᱜ-ᱟ᱾
ᱚ᱾
ᱛᱚ ᱚᱱᱛᱮ ᱫᱚ ᱪᱮᱫ ᱞᱮᱠᱟ ᱰᱟᱹᱝᱨᱤ ᱠᱚᱠᱚ ᱠᱷᱩᱱᱴᱟᱹᱣ ᱠᱚᱜᱮᱭᱟ?
ᱦᱮᱸ ᱰᱟᱹᱟᱝᱨᱤ ᱠᱚ ᱠᱷᱩᱱᱴᱟᱹᱣ ᱠᱚᱜᱮᱭᱟ᱾ ᱟᱞᱮ ᱱᱚᱸᱰᱮ ᱦᱚᱸᱠᱚ ᱠᱷᱩᱱᱴᱟᱹᱣ ᱠᱚᱜᱮᱭᱟ᱾ ᱟᱞᱮ ᱱᱚᱰᱮ ᱫᱚ ᱢᱟᱴᱷ ᱨᱮᱠᱚ ᱠᱷᱩᱱᱴᱟᱹᱣ ᱠᱚᱣᱟ ᱟᱨ ᱯᱨᱟᱭᱤᱡ ᱠᱚᱦᱚᱸ ᱠᱚ ᱮᱢᱟ ᱠᱚ ᱛᱟᱦᱮᱱᱟ᱾
ᱚ᱾
ᱟᱨ ᱟᱯᱮ ᱟᱱᱛᱮ ᱫᱚ?
ᱟᱞᱮ ᱱᱚᱛᱮ ᱫᱚ ᱢᱟᱱᱮ ᱰᱟᱝᱨᱤ ᱠᱚᱫᱚ ᱦᱮᱸ ᱱᱮᱛᱟᱨ ᱧᱮᱞ ᱦᱩᱭ ᱟᱹᱜᱩ ᱦᱩᱭ ᱠᱟᱱᱟ ᱡᱮ ᱱᱮᱛᱟᱨ ᱫᱚ ᱵᱟᱠᱚ ᱤᱭᱟᱹᱭᱮᱫ ᱠᱚᱣᱟ ᱞᱟᱦᱟ ᱛᱚᱫᱟ ᱠᱚ ᱠᱷᱩᱱᱴᱟᱹᱣᱮᱫ ᱠᱚ ᱛᱟᱦᱮᱸᱫ ᱜᱮ᱾
ᱚ᱾
ᱟᱫᱚ ᱱᱮᱛᱟᱨ ᱫᱚ ᱡᱚᱛᱚ ᱜᱮ ᱚᱱᱠᱟ ᱠᱚ ᱦᱤᱲᱤᱧ ᱫᱟᱠᱚ᱾ ᱢᱟᱱᱮ ᱠᱚ ᱵᱟᱠᱚ ᱤᱭᱟᱹᱭ ᱫᱟᱠᱚ ᱟᱵᱚ ᱦᱚᱲᱟᱜ ᱠᱚ ᱡᱟᱦᱟᱸ ᱠᱚ ᱠᱟᱱ᱾
ᱚ ᱠᱟᱞᱪᱟᱨ ᱠᱚ ᱟᱥᱛᱮ ᱟᱥᱛᱮ ᱠᱚ ᱵᱟᱹᱜᱤ ᱤᱫᱤᱭᱟᱜ ᱠᱟᱱᱟ ᱵᱟᱝ?
ᱦᱩᱸ᱾
ᱛᱟᱦᱚᱞᱮ ᱵᱟᱦᱟ ᱠᱚᱨᱮ ᱥᱚᱨᱦᱟᱭ ᱠᱚᱨᱮ ᱡᱟᱦᱟᱸ ᱡᱟᱦᱮᱨ ᱛᱷᱟᱱ ᱨᱮᱠᱚ ᱥᱩᱲᱮ ᱠᱚ ᱮᱢᱚᱜ ᱛᱟᱦᱮᱱᱟ᱾ ᱥᱮ ᱚᱱᱟ ᱠᱚᱫᱚ ᱜᱚᱜᱚ ᱦᱚᱲ ᱫᱚ ᱠᱚᱫᱚ ᱮᱢᱟ ᱠᱚ ᱛᱟᱦᱮᱱᱟ ᱥᱮ ᱵᱟᱝᱠᱚ ᱥᱮᱱᱚᱜ ᱛᱟᱦᱮᱱᱟ?
ᱮᱸᱜ ᱵᱟᱝ ᱱᱚᱛᱮ ᱫᱚ ᱵᱟᱠᱚ ᱪᱟᱞᱟᱜ ᱛᱟᱦᱮᱱ ᱜᱮ᱾
ᱚ᱾ ᱟᱨ ᱟᱯᱮ ᱚᱱᱛᱮ ᱫᱚ ᱥᱚᱨᱦᱟᱭ ᱵᱚᱸᱜᱟ ᱫᱚ ᱥᱚᱨᱦᱟᱭ ᱦᱩᱭᱩᱜ-ᱟ ᱥᱮ ᱯᱩᱥ ᱵᱚᱸᱜᱟ ᱥᱚᱨᱦᱟᱭ ᱫᱚ ᱦᱩᱭᱩᱜ ᱠᱟᱱ?
ᱵᱟ ᱟᱞᱮ ᱱᱚᱛᱮ ᱫᱚ ᱥᱚᱨᱦᱟᱭ ᱵᱚᱸᱜᱟ ᱜᱮ ᱥᱚᱨᱦᱟᱭ ᱦᱩᱭᱩᱜ-ᱟ᱾
ᱚ᱾
ᱢᱟᱱᱮ ᱚᱱᱮ ᱯᱩᱡᱟᱹ ᱠᱚ ᱠᱟᱹᱞᱤ ᱯᱩᱡᱟᱹ ᱠᱚ ᱛᱟᱜ ᱠᱟᱛᱮ᱾
ᱚ᱾
ᱟᱯᱮ ᱚᱱᱛᱮ ᱫᱚ ᱢᱟᱱᱮ ᱯᱩᱡᱟᱹ ᱯᱩᱡᱟᱹ ᱥᱟᱶᱛᱮᱯᱮ ᱥᱚᱨᱦᱟᱭᱚᱜ-ᱟ ᱥᱮ ᱛᱟᱭᱚᱢ ᱛᱮ?
ᱟᱞᱮ ᱦᱚᱸ ᱯᱩᱡᱟᱹᱥ ᱯᱩᱡᱟᱹ ᱥᱟᱶ ᱛᱮᱜᱛᱮ ᱜᱮ ᱱᱟᱱᱛᱮ ᱯᱩᱡᱟᱹ ᱥᱟᱶᱛᱮ ᱫᱚ ᱵᱟᱝ ᱯᱩᱡᱟᱹ ᱛᱟᱭᱟᱭᱱᱚᱢ᱾ ᱟᱨ ᱫᱤᱱ ᱱᱟᱠᱩ᱾
ᱚ᱾
ᱚᱱᱠᱟ ᱜᱮ᱾ ᱚᱱᱟᱜᱮ ᱵᱟᱵᱤᱱ ᱵᱩᱡᱷᱮᱫ᱾ ᱵᱮᱥᱤᱨᱵᱷᱟᱜ ᱜᱮ
ᱛᱚ ᱟᱯᱮᱭᱟᱜ ᱫᱚ ᱛᱟᱦᱚᱞᱮ ᱦᱩᱲᱩ ᱠᱚᱫᱚ ᱦᱟᱹᱨᱭᱟᱹᱲ ᱮᱱᱟ ᱦᱮᱲᱮᱫ ᱠᱟᱛᱮᱫ, ᱥᱮ ᱪᱮᱫ?
ᱟᱹᱣᱨᱤ ᱦᱟᱹᱲᱭᱟᱹᱨ ᱫᱚ ᱟᱹᱣᱨᱤ ᱦᱟᱹᱲᱭᱟᱹᱨ-ᱟ᱾ ᱚᱱᱮᱞ ᱞᱮ ᱨᱚᱦᱚᱭ ᱟᱠᱟᱫᱟ ᱱᱚᱜᱼᱚᱭ ᱟᱥᱟᱲ ᱨᱮᱱᱟᱜ ᱮ ᱠᱩᱲᱤ ᱥᱮᱫ ᱠᱷᱚᱡ ᱮᱦᱚᱵᱞ ᱞᱮ ᱫᱷᱩᱨᱟᱹᱣ ᱟᱠᱟᱱᱟ ᱟᱫᱚ ᱫᱟᱜ ᱤᱫᱤᱭ ᱠᱷᱟᱡ ᱫᱚᱞᱮ ᱯᱩᱨᱟᱹᱣ ᱤᱫᱤᱭ ᱟᱠᱟᱫ ᱜᱮ ᱟᱨ ᱥᱮᱞᱳ ᱠᱚᱨᱮᱱᱟᱜ ᱫᱟᱜ ᱠᱚ ᱢᱮᱱᱟᱜᱼᱟ᱾ ᱚᱱᱟ ᱠᱚᱛᱮᱜᱮ ᱨᱚᱭ ᱵᱟᱲᱟ ᱦᱩᱭᱩᱜ ᱠᱟᱱᱟ᱾ ᱟᱫᱚ ᱟᱞᱮ ᱫᱚ ᱩᱱᱟᱹᱜ ᱥᱮᱨᱢᱟ ᱵᱷᱚᱨᱥᱟ ᱛᱚ ᱵᱟᱹᱱᱩᱜ ᱞᱮᱭᱟ ᱥᱮ᱾
ᱦᱩᱸ᱾
ᱱᱤᱭᱟᱹ ᱜᱮ᱾
ᱛᱟᱦᱚᱞᱮ ᱟᱯᱮᱥᱮᱫ ᱫᱚ ᱪᱮᱫ ᱢᱟᱱᱮ ᱰᱟᱠᱴᱟᱨ ᱠᱚᱛᱮᱯᱮ ᱥᱤᱭᱟ ᱥᱮ ᱱᱟᱦᱮᱞ?
ᱟᱞᱮ ᱱᱚᱣᱟ ᱠᱚᱨᱮ ᱫᱚ ᱴᱨᱟᱠᱴᱟᱨ ᱠᱚᱛᱮ ᱜᱮ᱾ ᱱᱟᱦᱮᱞ ᱫᱚ ᱩᱱᱟᱹᱜ ᱫᱚ ᱵᱟᱝ ᱠᱚ ᱫᱚᱦᱚᱭᱟᱠᱚ ᱱᱟᱦᱮᱞ ᱰᱟᱝᱝᱨᱤ ᱠᱚᱫᱚ᱾
ᱦᱮ ᱱᱮᱛᱟᱨ ᱫᱚ ᱵᱮᱥᱤ ᱴᱟᱠᱴᱟᱨ ᱜᱮ ᱛᱩᱫ ᱟᱠᱟᱱᱟ, ᱴᱨᱟᱠᱴᱟᱨ ᱛᱮᱜᱮ ᱠᱚ ᱥᱭᱮᱫᱟ᱾
ᱦᱮᱸ᱾
ᱳ ᱛᱟᱦᱚᱞᱮ ᱟᱯᱮᱥᱮᱫ ᱫᱚ ᱦᱩᱞ ᱢᱟᱦᱟ ᱢᱟᱱᱟᱣ ᱜᱮᱭᱟ ᱯᱮ᱾
ᱦᱮᱸ ᱦᱩᱞ ᱢᱟᱦᱟ ᱫᱚ ᱢᱟᱱᱟᱣ ᱜᱮ ᱦᱩᱭᱩᱜ ᱛᱟᱦᱮᱱᱟ, ᱟᱞᱮ ᱟᱛᱳ ᱨᱮᱦᱚᱸ ᱠᱚ ᱢᱟᱱᱟᱣ ᱜᱮᱭᱟ ᱦᱩᱞ ᱢᱟᱦᱟ ᱫᱚ᱾ ᱟᱨ ᱟᱞᱮ ᱫᱷᱟᱨᱮ ᱯᱟᱥᱮ ᱠᱚᱨᱮ ᱦᱚᱸᱠᱚ ᱢᱟᱱᱟᱣ ᱜᱮᱭᱟ ᱦᱩᱞ ᱢᱟᱦᱟ ᱫᱚ᱾
ᱚ
ᱱᱮᱥ ᱦᱚᱸᱠᱚ ᱢᱟᱱᱟᱣ ᱞᱮᱫ ᱜᱮᱭᱟ ᱵᱷᱟᱹᱞᱤ ᱜᱮ᱾ ᱟᱨ ᱡᱟᱸᱦᱟᱸ ᱱᱚᱜᱼᱚᱭ ᱦᱟᱸᱜ ᱦᱤᱡᱩᱜ ᱠᱟᱱ ᱱᱚᱜ-ᱚᱭ ᱦᱟᱸ ᱦᱤᱡᱩᱜ ᱠᱟᱱ ᱱᱚᱭᱮ ᱟᱜᱚᱥᱴ ᱵᱤᱥᱥᱚ ᱟᱹᱫᱤᱵᱟᱟᱹᱥᱤ ᱫᱤᱵᱚᱥ᱾
ᱦᱩᱸ
ᱚᱱᱟ ᱫᱚ ᱚᱱᱛᱮ ᱠᱚ ᱢᱟᱱᱟᱣ ᱛᱟᱦᱮᱱᱟ ᱥᱮ ᱵᱟᱝ᱾
ᱱᱚᱛᱮ ᱢᱟᱱᱮ ᱢᱟᱱᱟᱣ ᱫᱚᱠᱚ ᱢᱟᱱᱟᱣᱟ ᱟᱫᱚ ᱟᱞᱮ ᱥᱩᱨ ᱨᱮᱫᱚ ᱚᱱᱟ ᱠᱟᱹᱴᱤᱡ ᱥᱟᱺᱜᱤᱧ ᱧᱚᱜ ᱨᱮᱜᱮ᱾
ᱚ ᱢᱟᱱᱮ ᱟᱯᱮ ᱫᱚ ᱚᱠᱟ ᱦᱚᱱᱚᱛ ᱯᱮ ᱯᱟᱲᱟᱜ ᱠᱟᱱᱟ?
ᱚᱠᱟ ᱵᱞᱚᱠ ᱥᱮ ᱪᱮ ᱮᱢ ᱞᱟᱹᱭ ᱠᱮᱫᱟ᱾
ᱢᱮᱱᱫᱟᱹᱧ ᱟᱯᱮ ᱵᱚᱞᱛᱮ ᱚᱠᱟᱴᱟᱜ ᱡᱮᱞᱟ ᱯᱮ ᱯᱟᱲᱟᱜ ᱠᱟᱱᱟ ᱟᱯᱮ ᱫᱚ?
ᱚ ᱟᱞᱮ ᱫᱚ ᱵᱟᱸᱠᱩᱲᱟ ᱡᱮᱞᱟ᱾
ᱚᱱᱛᱮ ᱢᱟᱠᱚ ᱞᱟᱹᱭᱮᱫ, ᱦᱮᱸ ᱠᱟᱨᱟᱢ ᱠᱚᱫᱚ ᱦᱩᱭᱩᱜ ᱠᱟᱱ ᱜᱮᱭᱟ᱾
ᱚ
ᱦᱮᱸ ᱡᱚᱛᱚ ᱜᱮ ᱦᱩᱭ ᱫᱚ ᱦᱩᱭᱩᱜᱼᱟ᱾ ᱵᱷᱟᱸᱰᱟᱱ ᱠᱟᱨᱟᱢ ᱦᱚᱸ ᱦᱩᱭᱩᱜᱼᱟ ᱱᱤᱝᱠᱟ ᱥᱳᱞᱳ ᱟᱱᱟᱜ ᱠᱟᱨᱟᱢ ᱦᱚᱸ᱾ ᱟᱨ ᱚᱲᱟᱜ ᱠᱚᱨᱮ ᱞᱩᱢᱩᱝ ᱠᱚᱠᱚ ᱛᱚᱞ ᱞᱮᱱᱠᱷᱷᱟᱡ ᱫᱚ- ᱱᱤᱝᱠᱟ ᱚᱲᱟᱜ ᱠᱟᱨᱟᱢ ᱦᱚᱸ ᱦᱩᱭᱩᱜ ᱛᱟᱦᱮᱱ ᱜᱮᱭᱟ᱾
ᱚ
ᱱᱚᱜ-ᱚᱭ ᱡᱮᱢᱚᱱ ᱱᱤᱛᱚᱜ ᱫᱚ ᱟᱞᱮ ᱥᱮᱫ ᱫᱚ ᱫᱟᱜ ᱦᱚᱭ ᱫᱟᱜᱮᱫ ᱜᱮᱭᱟᱭ᱾ ᱟᱨ ᱛᱟᱦ‌ᱞᱮ
ᱟᱞᱮ ᱥᱮᱫ ᱫᱚ ᱫᱟᱜ ᱫᱚᱭ ᱫᱟᱜ ᱠᱮᱫᱟ ᱫᱚᱜ ᱛᱮᱦᱤᱧ ᱜᱟᱯᱟ ᱠᱚ ᱨᱚᱦᱚᱭ ᱫᱟᱠᱚ ᱡᱚᱛᱚ ᱦᱚᱲ ᱜᱮ ᱟᱞᱮ ᱥᱮᱫ ᱨᱮᱱ ᱱᱚᱛᱮᱱ ᱠᱚᱫᱚ᱾ ᱟᱨ ᱚᱱᱟ ᱡᱟᱸᱦᱟᱸ ᱠᱟᱹᱴᱤᱡ ᱠᱮᱱᱮᱞ ᱢᱮᱱᱟᱜᱼᱟ ᱫᱟᱜ ᱦᱚᱸᱠᱚ ᱟᱲᱟᱜ ᱠᱮᱫᱟ ᱛᱚ ᱫᱟᱜ ᱦᱚᱸᱭ ᱫᱟᱜ ᱠᱟᱱᱟ ᱛᱤᱦᱤᱧ ᱠᱟᱹᱴᱤᱡ ᱮ ᱫᱟᱜ ᱠᱮᱫᱟ᱾
ᱟᱨᱚ ᱡᱟᱸᱦᱟᱸᱭ ᱠᱚᱣᱟᱜ ᱢᱟᱱᱮ ᱛᱚᱞᱟ ᱠᱟᱴᱤᱡ ᱜᱮᱛᱟ ᱠᱚᱣᱟ ᱟᱫᱚ ᱩᱱᱠᱩ ᱫᱚ ᱛᱟᱭᱚᱢ ᱛᱮᱜᱮ ᱟᱨᱚ ᱠᱚ ᱨᱚᱦᱚᱭᱟᱠᱚ᱾
ᱟᱞᱮ ᱥᱮᱫ ᱫᱚ ᱟᱭᱢᱟᱜ ᱜᱮ ᱧᱮᱞᱚᱜ ᱠᱟᱱᱟ ᱡᱮ ᱛᱚᱞᱟ ᱠᱚᱫᱚ ᱦᱟᱲᱟᱢ ᱤᱫᱤ ᱟᱠᱟᱱᱟ᱾ ᱵᱟᱝᱠᱚ ᱨᱚᱦᱚᱭ ᱫᱟᱲᱮ ᱠᱟᱫᱟ ᱟᱨ ᱫᱟᱜ ᱦᱚᱸ ᱵᱟᱝ ᱠᱚ ᱧᱟᱢ ᱟᱠᱟᱫ ᱛᱟᱦᱮᱱᱟ ᱟᱨ ᱥᱮᱨᱢᱟ ᱫᱟᱜ ᱵᱷᱚᱨᱥᱟ ᱠᱚ ᱠᱚᱭᱚᱜ ᱠᱟᱫ ᱛᱟᱦᱮᱱᱟ ᱢᱮᱱᱫᱟᱠᱚ ᱡᱩᱫᱤ ᱧᱟᱢ ᱞᱮᱱᱠᱷᱟᱱᱡ ᱫᱚ ᱠᱤᱪᱷᱩ ᱠᱤᱪᱷᱩ ᱡᱟᱭᱜᱟ ᱥᱮᱫ ᱫᱚ ᱚᱱᱟ ᱥᱮᱞᱳ ᱨᱮᱱᱟᱜ ᱫᱟᱜ ᱛᱚ ᱵᱟᱝ ᱪᱟᱞᱟᱜ ᱛᱟᱦᱮᱱᱟ ᱥᱮ᱾
ᱦᱩᱸ ᱛᱟᱦᱚᱞᱮ ᱟᱯᱮ ᱥᱮᱫ ᱢᱟᱱᱮ ᱟᱯᱮ ᱫᱚ ᱥᱚᱵᱡᱤ ᱠᱚᱯᱮ ᱪᱟᱥ ᱜᱮᱭᱟ᱾
ᱦᱮᱸ ᱥᱚᱵᱽᱡᱤ ᱠᱚᱞᱮ ᱪᱟᱥ ᱛᱟᱦᱮᱱ ᱜᱮᱭᱟ᱾
ᱢᱟᱱᱮ ᱠᱤᱨᱤᱧ ᱫᱚ ᱟᱯᱮ ᱠᱤᱨᱤᱧᱟ᱾
ᱪᱮᱫ ᱪᱮᱵᱮᱱ ᱞᱟᱹᱭ ᱠᱮᱜ-ᱟ ᱵᱟᱞᱤᱧ ᱵᱩᱡᱽ ᱫᱟᱲᱭᱟᱫᱟ᱾
ᱳ ᱢᱮᱱᱫᱟᱞᱤᱧ ᱛᱟᱦᱚᱞᱮ ᱥᱚᱵᱽᱡᱤ ᱠᱚᱫᱚ ᱵᱟᱯᱮ ᱠᱤᱨᱤᱧᱟ᱾
ᱠᱤᱨᱤᱧ ᱠᱤᱨᱤᱧ ᱜᱮᱭᱟᱞᱮ ᱵᱟᱝ ᱫᱚ ᱵᱟᱝ ᱟᱫᱚ ᱡᱚᱛᱚ ᱦᱚᱲ ᱫᱚ ᱵᱟᱞᱮ ᱪᱟᱥ ᱛᱟᱦᱮᱸᱱᱟ ᱥᱮ᱾ ᱚᱱᱠᱟ ᱫᱚ᱾
ᱚᱻ
ᱡᱟᱦᱟᱸ ᱥᱮᱫ ᱢᱟᱱᱮ ᱡᱟᱦᱟᱸᱭ ᱠᱚᱣᱟᱜ ᱠᱷᱮᱛ ᱠᱚ ᱢᱮᱱᱟᱜᱼᱟ
ᱢᱟᱱᱮ ᱢᱤᱱᱤ ᱫᱷᱟᱨᱮ ᱨᱮ ᱢᱟᱱᱮ ᱥᱮᱞᱚ ᱫᱷᱟᱨᱮ ᱫᱷᱟᱨᱮᱛᱮ ᱩᱱᱠᱩ ᱠᱚᱫᱚ ᱠᱚ ᱪᱟᱥ ᱜᱮᱭᱟ ᱟᱨ ᱟᱭᱢᱟ ᱦᱚᱲᱟᱜ ᱫᱚ ᱵᱟᱹᱱᱩᱜᱼᱟ ᱚᱱᱠᱟ ᱫᱚ᱾
ᱟᱭᱢᱟ ᱠᱷᱮᱛ ᱯᱟᱨᱚᱢ ᱠᱟᱛᱮᱫ ᱫᱟᱜ ᱫᱚ ᱤᱫᱤ ᱦᱩᱭᱩᱜ ᱛᱟᱦᱮᱱᱟ᱾ ᱮᱱᱠᱟ᱾
ᱚᱻ ᱛᱟᱦᱚᱞᱮ ᱟᱯᱮ ᱥᱮᱫ ᱛᱚ ᱡᱟᱦᱟᱸ ᱟᱵᱚ ᱥᱟᱱᱛᱟᱲ ᱨᱮᱱᱟᱜ ᱚᱞ ᱪᱤᱠᱤ ᱤᱥᱠᱩᱞ ᱠᱚ ᱢᱮᱱᱟᱜ ᱟᱥᱮ ᱵᱟᱹᱱᱩᱜᱼᱟ?
ᱦᱮᱸ ᱤᱥᱠᱩᱞ ᱠᱚᱫᱚ ᱢᱮᱱᱟᱜ ᱜᱮᱭᱟ᱾
ᱟᱫᱚ ᱢᱮᱱᱟᱜᱼᱟ ᱛᱷᱚᱲᱟ ᱡᱷᱟᱹᱞ ᱡᱷᱟᱹᱞ ᱠᱚᱨᱮ ᱜᱮ ᱢᱮᱱᱟᱜᱼᱟ ᱟᱛᱳ ᱠᱚᱨᱮ ᱦᱚᱸᱠᱚ ᱯᱟᱲᱦᱟᱣᱮᱫ ᱠᱚ ᱛᱟᱦᱮᱱᱟ᱾
ᱱᱚᱸᱰᱮ ᱟᱞᱮ ᱟᱛᱳ ᱨᱮᱦᱚᱸ ᱠᱚ ᱯᱟᱲᱦᱟᱣᱮᱫ ᱠᱚ ᱛᱟᱦᱮᱱᱟ᱾ ᱟᱨ ᱥᱩᱨ ᱥᱩᱯᱩᱨ ᱟᱛᱳ ᱠᱚᱨᱮ ᱦᱚᱸ ᱵᱟᱨ ᱯᱮ ᱴᱷᱮᱡ ᱠᱚ ᱯᱟᱲᱦᱟᱣᱮᱫ ᱠᱚ ᱛᱟᱦᱮᱱᱟ ᱟᱫᱚ ᱱᱤᱛᱚᱜ ᱫᱚ ᱠᱚ ᱵᱚᱱᱫᱚ ᱦᱟᱛᱟᱲ ᱟᱠᱟᱫᱟ᱾ ᱟᱨ ᱢᱤᱫᱴᱮᱱ ᱡᱷᱟᱹᱞ ᱧᱚᱜ ᱨᱮ ᱤᱥᱠᱩᱞ ᱢᱮᱱᱟᱜᱼᱟ ᱢᱤᱫᱴᱮᱱ ᱯᱨᱟᱭᱢᱟᱨᱤ ᱢᱮᱱᱟᱜᱼᱟ᱾
ᱚᱸᱰᱮ ᱯᱨᱟᱭᱢᱟᱨᱤ ᱠᱷᱚᱡ ᱛᱤᱱᱟᱹᱜ ᱥᱟᱺᱜᱤᱧ ᱢᱮᱱᱟᱜᱼᱟ ᱢᱚᱱᱮ ᱦᱚᱭ ᱴᱮᱱ ᱛᱚᱠᱚ ᱢᱚᱱᱮ ᱦᱚᱭ ᱢᱮᱱᱟᱜᱼᱟ᱾ ᱟᱨ
ᱟᱞᱮ ᱥᱮᱫ ᱦᱚᱸ ᱱᱚᱛᱮ ᱢᱮᱱᱟᱜᱼᱟ ᱢᱤᱫᱴᱮᱱ ᱥᱩᱨ ᱧᱚᱜ ᱜᱮᱭᱟ᱾ ᱟᱫᱚ ᱟᱞᱮ ᱟᱛᱩ ᱨᱮᱱ ᱦᱚᱸᱠᱚ ᱪᱟᱞᱟᱜ ᱜᱮᱭᱟ ᱠᱚ᱾ ᱢᱟᱱᱮ ᱥᱩᱥᱩᱱᱭᱟ. ᱵᱩᱨᱩ ᱠᱚ ᱟᱡᱚᱢ ᱠᱟᱫᱟᱢ ᱥᱩᱥᱩᱱᱤᱭᱟᱹ ᱵᱩᱨᱩ ᱠᱚ?
ᱦᱮᱸ ᱦᱮᱸ ᱟᱸᱡᱚᱢ ᱟᱠᱟᱫ ᱟᱸᱡᱚᱢ ᱟᱠᱟᱫ ᱜᱮᱭᱟ᱾ ᱟᱞᱮ ᱦᱚᱸ ᱚᱱᱟ ᱥᱩᱨ ᱨᱮᱱ ᱠᱟᱱ ᱜᱮᱭᱟᱞᱮ᱾
ᱚᱻ
ᱢᱟᱱᱮ ᱥᱩᱥᱩᱱᱤᱭᱟᱹ ᱫᱚ ᱥᱩᱨ ᱜᱮᱭᱟ ᱟᱞᱮ ᱠᱷᱚᱱᱟᱜ ᱫᱚ ᱵᱟᱝ ᱥᱟᱜᱤᱧᱟ᱾ ᱯᱩᱨᱩᱞᱤᱭᱟᱹ ᱥᱩᱨ ᱨᱮᱱ ᱥᱚᱨᱤ ᱵᱟᱸᱠᱩᱲᱟ ᱥᱩᱨ ᱨᱮᱱ ᱠᱟᱱ ᱜᱮᱭᱟᱞᱮ᱾ ᱢᱟᱱᱮ ᱵᱟᱠᱩᱲᱟ ᱠᱷᱚᱡ ᱫᱚ ᱵᱟᱞᱮ ᱥᱟᱜᱤᱧᱟ ᱡᱟᱹᱟᱥᱛᱤ ᱫᱚ᱾ ᱟᱞᱮ ᱫᱚ ᱱᱚᱜᱟ ᱱᱚᱣᱟ ᱥᱟᱭᱤᱰ ᱞᱮ ᱯᱟᱲᱟᱜᱼᱟ᱾ ᱡᱟᱦᱟᱸ ᱠᱚ ᱢᱮᱛᱟᱜ ᱠᱟᱱ ᱫᱚ ᱟᱞᱮ ᱤᱭᱟᱹ ᱫᱚ ᱢᱟᱱᱣᱟᱱ ᱠᱟᱱᱟ᱾ ᱟᱫᱚ ᱚᱱᱛᱮ ᱫᱚ ᱢᱟᱱᱮ ᱯᱮᱲᱟ ᱦᱚᱲ ᱠᱚᱦᱚᱸ ᱢᱮᱱᱟᱜ ᱠᱚ ᱜᱮᱭᱟᱢ ᱟᱫᱚ ᱥᱮᱱ ᱵᱟᱲᱟ ᱦᱩᱭ ᱠᱟᱱ ᱜᱮᱭᱟ᱾
ᱟᱞᱮᱨᱮᱱ ᱦᱚᱸ ᱢᱮᱱᱟᱜ ᱠᱚᱜᱮᱭᱟ ᱦᱟᱱᱛᱮ ᱥᱩᱥᱩᱱᱤᱭᱟᱹ ᱥᱮᱫ᱾ ᱟᱫᱚ ᱯᱮᱲᱟ ᱦᱚᱲ ᱴᱷᱮᱡ ᱜᱮ ᱥᱮᱱ ᱵᱟᱲᱟ ᱦᱩᱭ ᱟᱠᱟᱱᱟ ᱚᱱᱛᱮ᱾
ᱚᱻ ᱟᱫᱚ ᱥᱩᱥᱩᱱᱤᱭᱟᱹ ᱵᱚᱞᱛᱮ ᱵᱟᱨᱭᱟ ᱥᱩᱥᱩᱱᱤᱭᱟᱹ ᱢᱮᱱᱟᱜᱼᱟ ᱚᱱᱛᱮ ᱚᱠᱟ ᱥᱮᱱᱟᱜ ᱚᱱᱟ ᱵᱟᱸᱠᱩᱲᱟ ᱨᱮᱱᱟᱜ ᱥᱮ ᱯᱩᱨᱩᱞᱤᱭᱟᱹ ᱨᱮᱱᱟᱜ?
ᱵᱟᱸᱠᱩᱲᱟ ᱨᱮ ᱥᱮᱱᱟᱜ ᱚᱱᱛᱮᱱᱟᱜ᱾
ᱚᱻ ᱦᱮᱸ ᱛᱚ ᱟᱞᱮ ᱱᱚᱸᱰᱮ ᱱᱚᱰᱮ ᱦᱚᱸ ᱢᱮᱱᱟᱜᱼᱟ ᱟᱞᱮ ᱥᱩᱨ ᱨᱮᱜᱮ ᱥᱩᱥᱩᱱᱤᱭᱟᱹ ᱢᱮᱱᱟᱜᱼᱟ ᱢᱤᱫᱴᱮᱱ᱾ ᱥᱩᱥᱱᱤ ᱵᱚᱞᱮ ᱟᱛᱚ ᱟᱫᱚ ᱚᱱᱟ ᱫᱚ ᱵᱩᱨᱩ ᱫᱚ ᱵᱟᱹᱱᱩᱜᱼᱟ,
ᱩᱸᱻ ᱛᱟᱦᱚᱞᱮ ᱫᱟᱠᱟ ᱠᱚᱫᱚ ᱡᱚᱢ ᱵᱟᱲᱟ ᱦᱩᱭ ᱱᱟ?
ᱟᱹᱣᱨᱤ ᱦᱩᱭᱩᱜᱼᱟ ᱱᱚᱜᱼᱚᱭ ᱛᱚ ᱢᱟᱴᱷ ᱥᱮᱫ ᱦᱮᱡ ᱦᱩᱭ ᱟᱠᱟᱱᱟ, ᱟᱫᱚ ᱫᱟᱜ ᱮ ᱛᱟᱦᱮᱫ᱾ ᱫᱩᱲᱩᱵ ᱦᱩᱭ ᱠᱟᱱᱟ,
ᱚ
ᱢᱟᱴ ᱫᱷᱟᱨᱮ ᱨᱮᱜᱮ᱾
ᱟᱯᱮᱥᱮᱫ ᱫᱚ ᱪᱮᱫ ᱞᱮᱠᱟ ᱠᱚ ᱢᱮᱱ ᱜᱮᱭᱟ ᱡᱟᱦᱟᱸ ᱟᱹᱭᱩᱵ ᱵᱮᱲᱟ ᱫᱟᱠᱟ ᱠᱚ ᱡᱚᱢᱟ ᱠᱤᱫᱩᱵ? ᱚᱱᱟ ᱫᱚ ᱪᱮᱫ ᱞᱮᱠᱟᱯᱮ ᱞᱟᱹᱭ ᱜᱮᱭᱟ?
ᱠᱤᱫᱩᱜ ᱫᱚ ᱠᱤᱫᱩ ᱜᱮᱞᱮ ᱞᱟᱹᱭᱟ᱾
ᱚ, ᱟᱞᱮ ᱥᱮᱫ ᱱᱚᱛᱮ ᱦᱚᱸᱝᱠᱟ ᱠᱚ ᱞᱟᱹᱭᱟ᱾
ᱚ
ᱢᱟᱡᱟᱱ ᱫᱚ ᱦᱟ ᱫᱟᱠᱟ ᱯᱮ ᱡᱚᱢᱟ, ᱚᱸᱰᱮ ᱪᱮᱫ ᱯᱮ ᱞᱮᱭᱟ ᱢᱟᱡᱟᱱ?
ᱦᱮᱸ ᱢᱟᱸᱡᱟᱱ ᱫᱚ ᱢᱟᱸᱡᱟᱱ ᱜᱮᱞᱮ ᱞᱟᱹᱭᱟ ᱵᱟᱥᱠᱮᱭᱟᱜ ᱫᱚ ᱵᱟᱥᱠᱮᱭᱟᱜ ᱜᱮ ᱚᱱᱠᱟᱜ ᱜᱮ᱾
ᱟᱨᱚ ᱮᱴᱟᱜ ᱥᱮᱫ ᱫᱚ ᱮᱴᱟᱜ ᱨᱚᱠᱚᱢ ᱠᱚ ᱞᱟᱹᱭ ᱜᱮᱭᱟ᱾
ᱦᱮᱸ ᱮᱴᱟᱜ ᱥᱮᱫ ᱫᱚ ᱮᱴᱟᱜ ᱠᱚ ᱠᱚ ᱞᱟᱹᱭ ᱛᱟᱦᱮᱱ ᱜᱮᱭᱟ᱾ ᱟᱨ ᱚᱱᱛᱮ ᱫᱚ ᱵᱟᱝᱼᱮ ᱫᱟᱜ ᱫᱟ ᱪᱤ ᱱᱤᱛᱚᱜ ᱫᱚ?
ᱢᱟ ᱢᱤᱫ ᱜᱷᱲᱤᱡ ᱫᱟᱜ ᱠᱮᱫᱟ ᱫᱟᱜ ᱠᱟᱛᱮᱜ ᱟᱫᱚ ᱱᱤᱛᱚᱜ ᱫᱚ ᱯᱷᱟᱸᱠ ᱠᱟᱫᱟᱭ ᱟᱫᱚ ᱨᱤᱢᱤᱞ ᱫᱚ ᱢᱮᱱᱟᱜ ᱜᱮᱭᱟ᱾ ᱢᱟᱱᱮ ᱨᱤᱢᱤᱞ ᱫᱚ ᱪᱟᱞᱟᱣ ᱤᱫᱤᱜ ᱠᱟᱱᱟ ᱡᱚᱠᱷᱚᱱᱟᱜ ᱛᱤᱸᱜᱩᱱᱟ ᱛᱚᱠᱷᱚᱱ ᱟᱨᱚ ᱫᱟᱜᱟᱭ᱾
ᱚ